ᱢᱲᱟᱝ ᱠᱚ
ᱦᱩᱸ ᱦᱩᱸ ᱮᱠᱟᱞ ᱟᱸᱡᱚᱢ ᱦᱩᱭᱩᱜ ᱠᱟᱱ ᱜᱮᱭᱟ, ᱱᱤᱛᱚᱜ ᱫᱷᱟᱹᱵᱤᱡ ᱫᱚ᱾ ᱡᱚᱛᱚ ᱠᱷᱚᱡ ᱞᱟᱦᱟ ᱨᱮ ᱤᱧ ᱥᱮᱫ ᱠᱷᱚᱡ ᱥᱟᱹᱜᱩᱱ ᱥᱮᱛᱟᱜ ᱡᱚᱦᱟᱨ᱾
ᱦᱩᱸ, ᱤᱧ ᱥᱮᱫ ᱠᱷᱚᱱ ᱦᱚᱸ ᱥᱮᱛᱟᱜ ᱡᱚᱦᱟᱨ᱾ ᱟᱨ ᱛᱚᱵᱮ ᱫᱟᱜ ᱢᱟᱹᱰᱤ ᱠᱚ ᱡᱚᱢ ᱵᱟᱲᱟ ᱦᱩᱭᱱᱟ?
ᱫᱟᱜ ᱢᱟᱹᱰᱤ ᱠᱚᱫᱚ, ᱡᱚᱢ ᱦᱩᱭ ᱟᱠᱟᱱᱟ, ᱱᱤᱛᱚᱜ ᱫᱚ ᱱᱚᱝᱠᱟ ᱫᱟᱜ ᱢᱟᱹᱰᱤ ᱨᱮᱱᱟᱜ ᱵᱮᱵᱚᱥᱛᱟ ᱫᱚ ᱵᱟᱝ ᱛᱟᱦᱮᱸ ᱠᱟᱱᱟ᱾ ᱱᱚᱝᱠᱟ ᱱᱟᱥᱛᱟ ᱵᱟᱲᱟ ᱠᱚ ᱦᱩᱭ ᱮᱱᱟ, ᱟᱨ ᱱᱤᱛᱳᱜ ᱛᱤᱠᱤᱱ ᱥᱮᱱᱟᱜ ᱫᱟᱠᱟ ᱟᱹᱣᱨᱤ ᱡᱚᱢ ᱦᱩᱭ ᱠᱟᱱᱟ᱾ ᱟᱢᱜᱮ ᱞᱟᱹᱭ ᱛᱟᱞᱟᱝ ᱢᱮ ᱫᱟᱠᱟ ᱠᱚᱢ ᱡᱚᱢ ᱵᱟᱲᱟ ᱠᱮᱫᱟ ᱫᱟᱜ ᱢᱟᱹᱰᱤ ᱠᱚ ᱥᱮ ᱪᱮᱫ ᱠᱚ?
ᱦᱩᱸᱻ ᱦᱩᱸ, ᱡᱚᱢ ᱫᱚ ᱱᱤᱛᱚᱜ ᱦᱚᱸ ᱟᱹᱣᱨᱤ ᱡᱚᱢ ᱦᱩᱭᱩᱜᱼᱟ, ᱟᱫᱚ ᱡᱚᱢ ᱦᱩᱭᱩᱜᱼᱟ ᱱᱤᱛᱚᱜ ᱜᱚᱞᱯᱚ ᱦᱩᱭᱩᱜ ᱠᱟᱱᱟ ᱛᱷᱚᱲᱟ ᱜᱟᱱ ᱟᱫᱚ᱾ ᱟᱪᱪᱷᱟ, ᱜᱚᱞᱯᱚ ᱵᱟᱲᱟ ᱠᱟᱛᱮᱜ ᱦᱟᱸᱜ ᱡᱚᱢ ᱦᱩᱭᱩᱜᱼᱟ ᱢᱤᱫ ᱜᱷᱟᱹᱲᱤᱡ ᱵᱟᱫ ᱠᱷᱟᱡ ᱜᱮ᱾ ᱟᱨ ᱛᱚᱵᱮ ᱪᱮᱫ ᱠᱚ ᱩᱛᱩ ᱵᱟᱲᱟ ᱦᱩᱭ ᱠᱟᱱᱟ?
ᱟᱞᱮ ᱥᱮᱫ ᱫᱚ ᱛᱮᱦᱮᱧ ᱢᱟᱛᱮᱫ ᱨᱚᱠᱚᱡ ᱞᱮᱴᱚ ᱦᱩᱭ ᱠᱟᱱᱟ ᱡᱟᱸᱜᱟ, ᱛᱚ ᱱᱟᱯᱟᱭ ᱜᱮ ᱦᱚᱞᱟ ᱞᱮ ᱪᱟᱞᱟᱣ ᱞᱮᱱᱟ, ᱱᱚᱝᱠᱟ ᱜᱟᱹᱰᱭᱟᱹ ᱥᱮ ᱟᱞᱮ ᱥᱮᱫ ᱟᱹᱰᱤ ᱢᱟᱨᱟᱝ ᱜᱟᱹᱰᱭᱟᱹ ᱢᱮᱱᱟᱜᱼᱟ ᱢᱤᱫᱴᱮᱡ᱾ ᱚᱱᱟ ᱨᱮᱫᱚ ᱦᱟᱹᱠᱩ ᱠᱚ, ᱨᱚᱠᱚᱡ ᱠᱚ, ᱟᱨᱦᱚᱸ ᱜᱚᱸᱜᱷᱟ ᱠᱚ ᱟᱹᱰᱤ ᱡᱟᱹᱥᱛᱤ ᱧᱟᱢᱚᱜᱼᱟ᱾ ᱟᱫᱚ, ᱟᱫᱚ ᱚᱱᱮ ᱚᱱᱟᱜᱮ ᱨᱚᱠᱚᱡ ᱦᱟᱞᱟᱝ ᱞᱮ ᱪᱟᱞᱟᱣ ᱞᱮᱱᱟ, ᱟᱫᱚ ᱞᱮ ᱟᱹᱜᱩ ᱵᱟᱲᱟ ᱟᱠᱟᱜ ᱠᱚᱣᱟ ᱦᱚᱞᱟ ᱟᱹᱭᱩᱵ ᱦᱚᱸᱞᱮ ᱞᱮᱴᱚ ᱵᱟᱲᱟ ᱠᱮᱜ ᱠᱚᱣᱟ, ᱟᱫᱚ ᱦᱚᱸᱜ-ᱚᱭ ᱥᱟᱨᱮᱡ ᱠᱟᱱᱟ ᱦᱟᱸᱜ, ᱟᱫᱚ ᱚᱱᱟᱜᱮ ᱡᱚᱢ ᱦᱩᱭᱩᱜ ᱠᱟᱱᱟ ᱦᱟᱸᱜ᱾ᱛᱚ, ᱟᱯᱮ ᱥᱮᱫ ᱱᱚᱣᱟ ᱨᱚᱠᱚᱡ ᱠᱚᱯᱮ ᱡᱚᱢ ᱠᱚᱣᱟ ᱥᱮ ᱵᱟᱝ?
ᱦᱮᱸ, ᱟᱞᱮ ᱥᱮᱫ ᱡᱚᱠᱷᱚᱱᱮᱢ ᱧᱮᱞᱟ ᱛᱚ ᱟᱞᱮ ᱦᱚᱸ ᱨᱚᱠᱚᱡ ᱫᱚ ᱟᱹᱰᱤ ᱜᱟᱱ ᱜᱮᱞᱮ ᱡᱚᱢ ᱠᱚᱣᱟ᱾ ᱟᱨ ᱟᱹᱰᱤ ᱥᱤᱵᱤᱞ ᱮᱢ ᱞᱟᱹᱭ ᱠᱮᱫᱟ ᱡᱮ ᱨᱚᱠᱚᱡ ᱞᱮᱴ ᱴᱚᱧ ᱫᱤᱥᱟᱹ ᱠᱮᱫᱟ ᱡᱚᱠᱷᱚᱱ ᱞᱟᱦᱟᱛᱮᱧ ᱫᱤᱥᱟᱹᱭᱟ ᱡᱮ, ᱚᱱᱟ ᱪᱟᱣᱞᱮ ᱠᱚ ᱠᱚᱴᱮᱡ ᱜᱩᱰᱟᱹᱭᱮᱫ ᱠᱟᱱ ᱛᱟᱦᱮᱸᱱᱟ ᱟᱨ ᱚᱱᱟ ᱨᱚᱠᱚᱡ ᱞᱮ ᱴᱚ ᱠᱚ ᱤᱭᱟᱹᱭᱮᱫ ᱠᱟᱱ ᱛᱟᱦᱮᱸᱱᱟ, ᱟᱫᱚ ᱞᱟᱦᱟ ᱛᱮᱫᱚ ᱟᱹᱰᱤ ᱠᱩᱥᱤ ᱵᱩᱡᱷᱟᱹᱜ ᱠᱟᱱ ᱛᱟᱸᱦᱮᱱᱟ ᱟᱹᱰᱤ ᱥᱤᱵᱤᱞ᱾
ᱟᱪᱪᱷᱟ ᱟᱪᱪᱷᱟ᱾
ᱟᱫᱚ ᱱᱮᱛᱟᱨ ᱠᱟᱛᱮᱫ ᱫᱚ ᱩᱱᱟᱹᱜ ᱥᱤᱵᱤᱞ ᱵᱟᱝ ᱵᱩᱡᱷᱟᱹᱜ ᱠᱟᱱᱟ᱾
ᱟᱪᱪᱷᱟ ᱟᱪᱪᱷᱟ, ᱱᱮᱛᱟᱨ ᱫᱚ ᱵᱟᱯᱮ ᱡᱚᱢᱟ ᱟᱯᱮ ᱥᱮᱡ ᱫᱚ?
ᱦᱮᱸ, ᱱᱮᱛᱟᱨ ᱠᱟᱛᱮᱫ ᱫᱚ ᱡᱚᱢ ᱦᱩᱭᱩᱜ ᱠᱟᱱ ᱜᱮᱭᱟ ᱟᱹᱰᱤ ᱠᱚᱢ ᱜᱮ, ᱟᱫᱚ ᱩᱱᱟᱹᱜ ᱫᱚ ᱵᱟᱝ ᱡᱮ ᱞᱟᱦᱟᱛᱮ ᱞᱮ ᱡᱟ ᱡᱮᱱᱚ ᱡᱚᱢ ᱦᱩᱭᱩᱜ ᱠᱟᱱᱟ᱾ ᱛᱚ, ᱞᱟᱦᱟᱛᱮ ᱫᱚ ᱟᱹᱰᱤ ᱜᱮ ᱡᱚᱢ ᱦᱩᱭᱩᱜ ᱠᱟᱱ ᱛᱟᱸᱦᱮᱱᱟ ᱨᱚᱠᱚᱡ ᱞᱮᱴᱚ ᱠᱚᱦᱚᱸ, ᱟᱫᱚ ᱱᱮᱛᱟᱨ ᱫᱚ ᱤᱱᱟᱹᱜ ᱵᱟᱝ ᱡᱚᱢ ᱦᱩᱭᱩᱜ ᱠᱟᱱᱟ ᱟᱨ ᱢᱤᱫᱴᱮᱱ ᱤᱧ ᱧᱮᱞ ᱟᱠᱟᱫᱟ ᱡᱮ ᱨᱚᱠᱚᱡ ᱞᱮ ᱟᱹᱰᱤ ᱥᱤᱵᱤᱞ ᱵᱩᱡᱷᱟᱹᱜ-ᱟ ᱱᱮᱛᱟᱨ ᱦᱚᱸ ᱞᱟᱦᱟ ᱛᱮᱦᱚᱸ ᱟᱨ ᱱᱮᱛᱟᱨ ᱦᱚᱸ᱾ ᱟᱨ ᱡᱷᱤᱱᱩᱠ ᱠᱚᱦᱚᱸ ᱡᱚᱠᱷᱚᱱᱮᱢ ᱢᱮᱥᱟᱞᱟ ᱟᱨ ᱢᱚᱸᱡᱽ ᱛᱮ ᱡᱚᱠᱷᱚᱱᱮᱢ᱾ ᱡᱟᱦᱟᱱᱟᱜ ᱜᱮ ᱢᱮᱥᱟᱞᱟᱜ-ᱟ, ᱚᱱᱟ ᱨᱚᱠᱚᱡ ᱞᱮᱴᱚ ᱚᱱᱟ ᱤᱭᱟᱹ ᱠᱩ ᱚᱱᱟ ᱚᱠᱟᱴᱟᱜ ᱤᱧ ᱢᱮᱱ ᱠᱮᱫ ᱚᱱᱟ ᱪᱟᱣᱞᱮ ᱠᱩ ᱠᱚ ᱤᱭᱟᱹ ᱠᱟᱱ ᱛᱟᱦᱮᱸᱱᱟ ᱚᱱᱟ ᱚᱱᱟ ᱫᱚᱸ ᱟᱨᱦᱚᱸ ᱟᱹᱰᱤ ᱱᱟᱯᱟᱭ ᱵᱩᱡᱷᱟᱹᱜ-ᱟ ᱟᱨ ᱛᱚᱵᱮ᱾ ᱟᱯᱮ ᱥᱮᱫ ᱟᱨ ᱪᱮᱫ ᱠᱚᱯᱮ ᱪᱤᱠᱟᱹ ᱵᱟᱲᱟᱭᱟ ᱚᱱᱠᱟ ᱵᱚᱞᱮ ᱠᱤ ᱡᱮ ᱥᱮ ᱠᱤ ᱜᱟᱰᱟ ᱜᱟᱹᱰᱭᱟᱹ ᱠᱚᱨᱮ ᱥᱮ ᱜᱟᱰᱟ ᱠᱚ ᱨᱮ ᱚᱱᱠᱟ ᱡᱟᱦᱟᱱᱟᱜ ᱦᱟᱠᱩ ᱠᱚ ᱥᱮ ᱜᱩᱰᱩ ᱠᱚ᱾ ᱥᱮ ᱪᱤᱞᱤ ᱠᱚ ᱯᱮ ᱜᱚᱡ ᱵᱟᱲᱟ ᱠᱚᱣᱟ ᱚᱱᱟ ᱠᱚ ᱵᱟᱨᱮ ᱛᱮ ᱞᱟᱹᱭ ᱛᱟᱞᱟᱝ ᱢᱮᱥᱮ᱾
ᱦᱩᱸ, ᱟᱞᱮ ᱥᱮᱫ ᱫᱚ ᱦᱟᱸᱜ ᱢᱮᱱ ᱫᱟᱲᱮᱭᱟᱜ-ᱟ ᱡᱚᱛᱚ ᱞᱮᱠᱟᱱ ᱡᱤᱱᱤᱥ ᱠᱚ ᱡᱚᱢᱟ ᱢᱟᱱᱮ ᱡᱮ ᱦᱩᱭ ᱱᱟ ᱟᱭᱢᱟ ᱜᱮ ᱦᱟᱸᱜ ᱢᱮᱨᱚᱢ ᱵᱷᱤᱰᱤ ᱥᱩᱠᱨᱤ ᱚᱱᱟ ᱠᱚ ᱠᱚ ᱡᱚᱢ ᱜᱤ ᱥᱟᱶ ᱥᱟᱶ ᱛᱮ ᱵᱤᱨ ᱨᱮᱱ ᱡᱤᱭᱟᱹᱞᱤ ᱠᱩ ᱡᱮᱞᱮᱠᱟ ᱦᱩᱭ ᱮᱱᱟ ᱠᱚ ᱩᱱᱠᱩ ᱛᱚᱨᱦᱚᱫ ᱠᱩ ᱡᱟᱢᱲᱩ ᱠᱩ ᱵᱟᱹᱮᱢᱷᱟᱹ ᱵᱟᱹᱨᱩᱰᱟᱝ ᱨᱚᱴᱮ, ᱟᱨᱚ ᱱᱚᱱᱠᱟᱱ ᱟᱭᱢᱟ ᱞᱮᱠᱟᱱ ᱠᱩ ᱟᱨ ᱱᱮᱛᱟᱨ ᱫᱚ ᱮᱱᱦᱚᱸ ᱠᱚ ᱠᱚᱢ ᱤᱫᱤᱜ ᱠᱟᱱᱟ ᱦᱚᱲ ᱞᱟᱦᱟᱛᱮᱫᱩᱧ ᱫᱤᱥᱟᱹᱭᱟ ᱵᱚᱞᱮ ᱤᱧ ᱠᱷᱚᱡ ᱡᱚᱠᱷᱚᱱ ᱠᱟᱹᱴᱤᱡ ᱤᱧ ᱛᱟᱦᱮᱸ ᱠᱟᱱᱟ ᱩᱱ ᱡᱚᱠᱷᱟᱡ ᱫᱚ ᱮᱠᱫᱚᱢ ᱡᱚᱛᱚ ᱟᱹᱛᱩ ᱨᱮᱱ ᱦᱚᱲ ᱢᱤᱞᱟᱹᱣ ᱠᱟᱛᱮ ᱵᱤᱨ ᱠᱩ ᱪᱟᱞᱟᱜ ᱠᱟᱱ ᱛᱟᱦᱮᱱᱟ ᱟᱨ ᱱᱚᱝᱠᱟ ᱜᱩᱵᱩ ᱮᱢᱟᱱ ᱠᱩ ᱜᱚᱡ ᱟᱹᱜᱩᱭᱮᱫ ᱠᱚ ᱛᱟᱦᱮᱱᱟ ᱟᱨ ᱯᱩᱨᱟᱹ ᱮᱠᱫᱚᱢ ᱵᱷᱚᱡᱽ ᱞᱮᱠᱟᱢ ᱢᱮᱱ ᱫᱟᱲᱮᱭᱟᱜ-ᱟ ᱢᱤᱫ ᱫᱷᱟᱣᱛᱮ ᱱᱚᱝᱠᱟ ᱠᱩᱨᱚ ᱠᱚᱣᱟ ᱟᱨ ᱠᱩ ᱩᱛᱩ ᱠᱚᱣᱟ ᱟᱹᱰᱤ ᱡᱩᱢᱤᱫ ᱞᱮᱠᱟᱢ ᱢᱮᱱ ᱫᱟᱲᱮᱭᱟᱜ-ᱟ ᱡᱟᱦᱟᱱᱟᱜ ᱯᱚᱨᱚᱵᱽ ᱦᱩᱭᱩᱜ ᱠᱟᱱ ᱞᱮᱠᱟ ᱦᱩᱭᱩᱜ ᱠᱟᱱ ᱛᱟᱦᱮᱱᱟ ᱟᱫᱚ ᱱᱮᱛᱟᱨ ᱫᱚ ᱛᱷᱚᱲᱟ ᱠᱚᱢ ᱧᱚᱜ ᱠᱟᱱᱟ ᱠᱚ ᱮᱱᱛᱮ ᱱᱮᱛᱟᱨ ᱫᱚ ᱤᱥᱠᱩᱞ ᱠᱚ ᱨᱮ ᱜᱤᱫᱽᱟᱹ ᱠᱚ ᱪᱟᱞᱟᱣ ᱪᱟᱵᱟᱜ ᱠᱟᱱᱟ ᱟᱫᱚ ᱟᱹᱰᱤ ᱠᱚᱢ ᱜᱤᱫᱽᱨᱟᱹ ᱢᱮᱱᱟᱜ ᱠᱚ ᱤᱭᱟᱹ ᱠᱩ ᱜᱚᱡ ᱥᱮ ᱢᱮᱱ ᱫᱟᱲᱮᱭᱟᱜ-ᱟ ᱱᱚᱣᱟ ᱨᱚᱴᱮ ᱥᱮ ᱵᱟᱹᱨᱰᱷᱟᱹ ᱠᱩ ᱜᱚᱡ ᱫᱚ ᱟᱹᱰᱤ ᱠᱚᱢ ᱠᱚ ᱪᱟᱞᱟᱜ ᱠᱟᱱᱟ ᱦᱟᱸ ᱪᱮᱫ ᱞᱮᱠᱟ ᱠᱩ ᱡᱚᱢ ᱠᱚᱜᱮᱭᱟ ᱱᱩᱠᱩ ᱠᱩ
ᱦᱩᱸ ᱟᱞᱮ ᱥᱮᱫ ᱫᱚ ᱦᱟᱸᱜ ᱚᱱᱟ ᱠᱚ ᱫᱚ ᱵᱟᱠᱚ ᱡᱚᱢ ᱠᱚᱣᱟ ᱱᱤᱛ ᱦᱟᱹᱵᱤᱡ ᱫᱚ ᱛᱮ ᱟᱫᱚ ᱢᱤᱫ ᱵᱟᱨ ᱦᱚᱲ ᱠᱚ ᱡᱚᱢ ᱠᱚᱜᱤᱭᱟ ᱟᱸᱡᱚᱢ ᱠᱟᱜ ᱜᱮᱭᱟ ᱯᱟᱨ ᱟᱞᱮ ᱟᱹᱛᱩ ᱨᱮ ᱚᱠᱟ ᱢᱮᱱᱟᱜ-ᱟ ᱚᱱᱟ ᱛᱷᱚᱲᱟ ᱜᱟᱱᱮᱢ ᱢᱮᱱ ᱠᱮᱭᱟ ᱵᱚᱞᱮ ᱟᱹᱰᱤ ᱡᱟᱹᱥᱛᱤ ᱠᱩ ᱵᱷᱮᱫᱽ ᱵᱷᱟᱣ ᱚᱱᱟ ᱠᱩ ᱥᱚᱸᱜᱮ ᱡᱮᱥᱮ ᱩᱱᱠᱩ ᱵᱟᱹᱨᱰᱷᱟᱹ ᱠᱚᱣᱟ ᱤᱭᱟᱹ ᱠᱩ ᱩᱱᱠᱩ ᱠᱚ ᱫᱚ ᱵᱟᱠᱚ ᱡᱚᱢ ᱵᱟᱲᱟ ᱠᱟᱜ ᱠᱚᱣᱟ ᱱᱤᱛ ᱦᱟᱵᱤᱡ ᱡᱚᱠᱷᱚᱱ ᱤᱧ ᱵᱟᱰᱟᱭ ᱤᱧ ᱫᱚ ᱯᱟᱨ ᱩᱱᱠᱩ ᱨᱩᱰᱟᱹ ᱠᱩᱞᱟᱹᱭ ᱩᱱᱠᱩ ᱠᱩ ᱫᱚ ᱠᱩ ᱡᱚᱢ ᱵᱟᱲᱟ ᱠᱟᱜ ᱜᱮᱭᱟ ᱩᱱᱠᱩ ᱥᱩᱠᱨᱤ ᱢᱮᱨᱚᱢ ᱠᱩ ᱫᱚ ᱡᱚᱜ ᱛᱚᱣᱟᱜ ᱜᱮ ᱡᱚᱢ ᱦᱩᱭᱩᱜ ᱜᱮᱭᱟ ᱟᱨ ᱚᱱᱟ ᱜᱟᱰᱟ ᱟᱲᱮᱨᱮ ᱡᱚᱠᱷᱚᱱᱮᱢ ᱞᱟᱹᱭᱟ ᱥᱮ ᱜᱟᱰᱟ ᱨᱮᱭᱟᱜ ᱡᱚᱠᱷᱚᱱᱮᱢ ᱞᱟᱹᱭᱟ ᱛᱚ ᱚᱸᱰᱮ ᱫᱚ ᱟᱹᱰᱤ ᱟᱭᱢᱟ ᱡᱤᱱᱤᱥ ᱠᱚ ᱧᱟᱢᱚᱜ-ᱟ ᱢᱮᱱ ᱠᱟᱛᱮᱫ ᱫᱚ ᱨᱚᱠᱚᱡ ᱡᱷᱩᱱᱩᱠ ᱟᱨ ᱦᱟᱠ ᱠᱩ ᱨᱮ ᱦᱚᱸ ᱟᱭᱢᱟ ᱰᱷᱤᱨ ᱠᱚ ᱧᱟᱢᱚᱜ-ᱟ ᱜᱟᱹᱲᱟᱹᱭ ᱰᱷᱟᱹᱲᱠᱟᱹ ᱯᱩᱴᱷᱤ ᱟᱨ ᱵᱟᱸᱵᱤ ᱠᱩ ᱫᱩᱲᱤ ᱠᱩ ᱟᱨ ᱟᱭᱢᱟ ᱰᱷᱤᱨ ᱚᱱᱠᱟ ᱱᱟᱜ ᱦᱟᱹᱠᱩ ᱟᱨ ᱟᱯᱮ ᱥᱮᱫ ᱚᱱᱠᱟᱱ ᱦᱟᱠᱩ ᱚᱠᱟᱧ ᱞᱟᱹᱭ ᱠᱮᱫ ᱱᱚᱰᱮ ᱦᱟᱹᱠᱩ ᱟᱞᱮ ᱟᱛᱩ ᱨᱮ ᱠᱩ ᱜᱟᱰᱟ ᱨᱮ ᱠᱚ ᱧᱟᱢᱚᱜ ᱠᱟᱱ ᱟᱨ ᱪᱚᱰ ᱜᱚᱡ ᱜᱟᱹᱲᱟᱹᱭ ᱠᱩ ᱱᱩᱠᱩ ᱟᱯᱮ ᱥᱮᱫ ᱨᱮ ᱪᱤᱞᱤ ᱠᱩ ᱦᱟᱹᱠᱩ ᱢᱮᱱᱟᱜ ᱠᱚᱣᱟ ᱟᱨ ᱥᱮ ᱱᱩᱠᱩ ᱜᱮ ᱢᱮᱱᱟᱜ ᱠᱚᱜᱮᱭᱟ
ᱦᱮᱸ ᱚᱠᱟ ᱠᱚᱢ ᱞᱟᱹᱭ ᱠᱮᱭᱟ ᱩᱱᱠᱩ ᱡᱷᱚᱛᱚ ᱦᱟᱹᱠᱩ ᱟᱞᱮ ᱥᱮᱫ ᱨᱮ ᱦᱚᱸ ᱢᱮᱱᱟᱜ ᱠᱚᱣᱟ ᱪᱮᱫ ᱞᱮᱠᱟᱱ ᱠᱩ ᱪᱚᱲ ᱜᱚᱡ ᱜᱟᱺᱲᱟᱹᱭ ᱟᱨ ᱦᱚᱸ ᱟᱭᱢᱟ ᱞᱮᱠᱟᱱ ᱦᱟᱹᱠᱩ ᱢᱮᱱ ᱫᱟᱲᱮᱭᱟᱜ-ᱟ ᱯᱩᱴᱷᱤ ᱦᱟᱹᱠᱩ ᱠᱚ ᱠᱚ ᱧᱟᱢᱚᱜ-ᱟ ᱡᱟᱹᱥᱛᱤ ᱫᱚ ᱦᱟᱸᱜ᱾ ᱟᱨ ᱪᱚᱰᱜᱚᱡ ᱦᱟᱹᱠᱩ ᱦᱚᱸ ᱟᱹᱰᱤ ᱡᱟᱹᱥᱛᱤ ᱱᱚᱰᱮ ᱫᱚ ᱪᱚᱰᱜᱚᱡ ᱟᱨ ᱯᱩᱴᱷᱤ ᱦᱟᱹᱠᱩ ᱟᱹᱰᱤ ᱡᱟᱹᱥᱛᱤ ᱟᱞᱮ ᱥᱮᱫ ᱫᱚ ᱧᱟᱢᱚ-ᱟ ᱢᱮᱱ ᱫᱟᱲᱮᱟᱜ-ᱟ ᱟᱨ ᱦᱚᱸ ᱫᱩᱲᱤ ᱦᱟᱠᱩ ᱠᱚ ᱧᱟᱢᱚᱜ-ᱟ ᱟᱨ ᱦᱚᱸ ᱴᱤᱨᱟᱹᱢ ᱦᱟᱠᱩ ᱠᱩ ᱟᱭᱢᱟ ᱞᱮᱠᱟᱱ ᱚᱱᱠᱟᱱ ᱦᱟᱹᱠᱩ ᱠᱩ ᱧᱟᱢᱚᱜ-ᱟ ᱟᱫᱚ ᱟᱹᱰᱤ ᱱᱟᱯᱟᱭ ᱵᱩᱡᱷᱟᱹᱜ-ᱟ ᱟᱫᱚ ᱞᱟᱦᱟ ᱛᱮ ᱫᱚ ᱤᱧ ᱡᱚᱠᱷᱚᱱ ᱠᱟᱹᱴᱤᱡ ᱜᱤᱧ ᱛᱟᱦᱮᱸ ᱠᱟᱱᱟ ᱩᱱ ᱡᱚᱠᱷᱚᱡ ᱫᱚ ᱱᱚᱣᱟ ᱵᱟᱹᱛᱽ ᱵᱟᱹᱭᱦᱟᱹᱲ ᱥᱮ ᱚᱱᱟ ᱠᱷᱮᱛ ᱠᱚ ᱨᱮ ᱦᱚᱸ ᱟᱹᱰᱤ ᱡᱟᱹᱥᱛᱤ ᱠᱚ ᱧᱟᱢᱚᱜ ᱠᱟᱱ ᱛᱟᱦᱮᱱᱟ ᱠᱷᱟᱥ ᱠᱚᱨᱮᱢ ᱢᱮᱱ ᱫᱟᱲᱮᱭᱟᱜ-ᱟ ᱱᱩᱠᱩ ᱪᱤᱞᱤ ᱠᱚ ᱢᱮᱛᱟᱣᱟ ᱠᱚᱣᱟ ᱦᱟᱸᱜ ᱠᱟᱴᱠᱚᱢ ᱠᱟᱴᱠᱚᱢ ᱟᱹᱰᱤ ᱡᱟᱹᱥᱛᱤ ᱠᱚ ᱧᱟᱢᱚᱜ ᱠᱟᱱ ᱛᱟᱦᱮᱱᱟ ᱟᱨ ᱠᱟᱴᱠᱚᱢ ᱨᱟᱥᱤ ᱫᱚ ᱟᱹᱰᱤ ᱥᱤᱵᱤᱞ ᱤᱧ ᱫᱚ ᱦᱟᱸᱜ ᱟᱫᱚ ᱱᱮᱛᱟᱨ ᱫᱚ ᱧᱮᱞᱚᱜ ᱜᱚᱜ ᱠᱟᱱᱟ ᱱᱚᱣᱟ ᱠᱟᱴᱠᱚᱢ ᱮᱢᱟᱱ ᱠᱩ ᱥᱮ ᱦᱟᱹᱠᱩ ᱠᱚᱸ ᱦᱚᱸ ᱱᱚᱣᱟ ᱵᱟᱹᱛᱽ ᱨᱮ ᱫᱚ ᱵᱟᱠᱚ ᱧᱟᱢᱚᱜ ᱠᱟᱱᱟ ᱥᱮ ᱠᱷᱮᱛ ᱨᱮ ᱫᱚ ᱵᱟᱠᱚ ᱧᱟᱢᱚᱜ ᱠᱟᱱᱟ ᱡᱟ ᱠᱚ ᱧᱟᱢᱚᱜᱼᱟ ᱱᱚᱣᱟ ᱜᱟᱰᱟ ᱨᱮᱜᱮ ᱟᱫᱚ ᱟᱯᱮ ᱥᱮᱫ ᱪᱮᱫ ᱞᱮᱠᱟ ᱵᱟᱹᱫ ᱵᱟᱹᱭᱦᱟᱹᱲ ᱨᱮᱠᱚ ᱧᱟᱢᱚᱜ ᱜᱮᱭᱟ ᱱᱚᱠᱟ ᱦᱟᱹᱠᱩ ᱠᱚ ᱥᱮ ᱠᱟᱴᱠᱚᱢ ᱠᱚ?
ᱦᱮᱸ ᱧᱟᱢ ᱫᱚ ᱦᱟᱸᱜ ᱠᱚ ᱧᱟᱢᱚᱜ ᱜᱮᱭᱟ ᱚᱱᱟ ᱫᱚ ᱵᱟᱝ ᱠᱟᱱᱟ ᱮᱠᱟᱞ ᱜᱮᱠᱚ ᱟᱫ ᱪᱟᱵᱟᱣ ᱟᱠᱟᱱᱟ᱾ ᱠᱟᱴᱠᱚᱢ ᱠᱩ ᱥᱮ ᱜᱚᱝᱜᱷᱟ ᱠᱩ ᱥᱮ ᱟᱨ ᱦᱟᱹᱠᱩ ᱠᱚᱦᱚᱸ ᱠᱚ ᱧᱟᱢᱚᱜ ᱜᱮᱭᱟ ᱡᱚᱛᱚ ᱠᱚᱜᱤ ᱛᱤᱱᱟᱹᱜ ᱵᱚᱞᱮ ᱧᱟᱢᱚᱜ ᱡᱟᱹᱨᱩᱲ ᱠᱟᱱᱟ ᱞᱟᱦᱟ ᱛᱮᱠᱚ ᱧᱟᱢᱚᱜ ᱠᱟᱱ ᱛᱟᱦᱮᱱᱟ᱾ ᱮᱱᱦᱚᱸ ᱱᱮᱛᱟᱨ ᱫᱚᱧ ᱧᱮᱞ ᱠᱟᱫᱟ ᱵᱚᱞᱮ ᱠᱚᱢ ᱜᱮᱠᱚ ᱧᱟᱢᱚᱜ ᱠᱟᱱᱟ ᱩᱱᱠᱩ ᱠᱟᱴᱠᱚᱢ ᱟᱨ ᱜᱚᱝᱜᱷᱟ᱾ ᱵᱟᱨᱭᱟ ᱡᱤᱱᱤᱥ ᱫᱚ ᱵᱟᱹᱭ ᱵᱟᱹᱭᱛᱮ ᱱᱩᱠᱩ ᱫᱚ ᱟᱫᱚᱜ ᱥᱮᱫ ᱠᱚ ᱪᱟᱞᱟᱜ ᱠᱟᱱᱟ ᱵᱚᱞᱮ ᱠᱚᱢ ᱜᱮᱠᱚ ᱧᱟᱢᱚᱜ ᱠᱟᱱᱟ ᱢᱮᱱᱠᱷᱟᱱ ᱟᱫᱚ ᱚᱱᱠᱟ ᱠᱟᱱ ᱜᱮᱭᱟ ᱡᱮ ᱚᱱᱟ ᱥᱚᱢᱚᱭ ᱦᱚᱸ ᱯᱟᱨᱚᱢᱱᱟ ᱥᱮ ᱢᱮᱱ ᱠᱮᱭᱟ ᱚᱱᱟᱼᱼ ᱟᱫᱚ ᱥᱟᱨ ᱠᱚ ᱞᱟᱜᱟᱣ ᱚᱱᱟ ᱨᱮᱦᱚᱸ ᱢᱤᱫᱴᱮᱱ ᱢᱮᱱ ᱠᱮᱭᱟ ᱩᱱᱠᱩ ᱵᱟᱠᱚ ᱥᱟᱦᱟᱣ ᱫᱟᱲᱮᱭᱟᱜ ᱠᱟᱱᱟ ᱚᱱᱟ ᱠᱚᱨᱮᱱᱟᱜ ᱪᱮᱫ ᱠᱚᱪᱚ ᱟᱫᱚ ᱚᱱᱟᱛᱮ ᱜᱟᱰᱟ ᱨᱮᱫᱚᱠᱚ ᱧᱟᱢᱚᱜ ᱜᱮᱭᱟ ᱟᱨ ᱥᱮ ᱜᱟᱹᱰᱭᱟᱹ ᱠᱚᱨᱮ ᱦᱚᱸ ᱠᱚ ᱧᱟᱢᱚᱜ ᱜᱮᱭᱟ᱾ ᱟᱨ ᱱᱚᱣᱟ ᱦᱚᱸ ᱢᱤᱫᱴᱮᱱ ᱨᱤᱡᱮᱱ ᱠᱟᱱᱟ ᱡᱮ ᱚᱱᱟ ᱥᱤᱛᱩᱝ ᱠᱚᱛᱮ ᱫᱟᱜ ᱦᱚᱸ ᱠᱚᱢ ᱧᱚᱜᱼᱮ ᱫᱟᱜ ᱫᱟᱭ ᱥᱮ ᱚᱱᱠᱟ ᱥᱟᱨ ᱠᱚᱛᱮ ᱜᱮ ᱚᱱᱟ ᱠᱷᱮᱛ ᱠᱚ ᱵᱟᱹᱲᱤᱡ ᱪᱟᱵᱮᱫᱟ ᱚᱱᱟ ᱦᱚᱸ ᱟᱨ ᱜᱟᱰᱟ ᱨᱮ ᱡᱚᱠᱷᱚᱱᱮᱢ ᱧᱮᱞᱟ ᱛᱚ ᱚᱸᱰᱮ ᱫᱚ ᱵᱚᱞᱮ ᱢᱚᱸᱡᱽ ᱤᱭᱟᱹ ᱠᱚ ᱧᱟᱢ ᱮᱫᱟ ᱨᱮᱭᱟᱲ ᱜᱮ ᱱᱮᱛᱟᱨ ᱫᱤᱱ ᱦᱚᱸ ᱚᱸᱰᱮ ᱜᱤᱛᱤᱞ ᱦᱟᱥᱟ ᱜᱤᱛᱤᱞ ᱦᱟᱥᱟ ᱛᱚ ᱚᱸᱰᱮ ᱦᱚ ᱟᱹᱰᱤ ᱱᱟᱯᱟᱭ, ᱵᱩᱡᱷᱟᱹᱟ ᱨᱮᱭᱟᱲ ᱜᱮᱛᱚ ᱢᱚᱸᱡᱽ ᱜᱮᱠᱚ ᱛᱟᱦᱮᱱᱟ ᱠᱟᱴᱠᱚᱢ ᱠᱚ᱾ ᱟᱨ ᱢᱤᱫᱴᱮᱱ ᱤᱧ ᱫᱤᱥᱟᱹᱭ ᱫᱟ ᱡᱮ ᱞᱟᱦᱟᱛᱮ ᱵᱟᱢᱵᱤ ᱠᱚ ᱟᱹᱰᱤ ᱡᱟᱹᱥᱛᱤ ᱞᱮ ᱞᱟ ᱵᱟᱲᱟᱭᱮᱫ ᱠᱚ ᱛᱟᱦᱮᱱᱟ ᱜᱤᱫᱽᱨᱟᱹ ᱥᱚᱢᱚᱭ ᱟᱨ ᱥᱟᱵ ᱫᱚ ᱵᱟᱢ ᱥᱟᱵ ᱫᱟᱲᱮᱭᱟᱜᱼᱟ ᱵᱚᱛᱚᱨ ᱜᱤᱧ ᱵᱚᱛᱚᱨ ᱠᱚ ᱠᱟᱱ ᱛᱟᱦᱮᱱᱟ ᱟᱫᱚ ᱟᱢ ᱚᱱᱠᱟ ᱵᱟᱵᱤ ᱠᱚᱢ ᱞᱟ ᱵᱟᱲᱟ ᱠᱟᱫ ᱠᱚᱣᱟ ᱥᱮ ᱫᱩᱲᱤ ᱠᱩ?
ᱚᱠᱟᱢ ᱞᱟᱹᱭ ᱠᱮᱫᱟ ᱚᱱᱮ ᱚᱱᱟ ᱠᱚ ᱤᱧᱦᱚᱧ ᱠᱚᱨᱟᱣ ᱵᱟᱲᱟ ᱠᱟᱫ ᱜᱮᱭᱟ ᱟᱨ ᱱᱚᱭᱟ ᱵᱟᱢᱵᱤ ᱠᱚᱦᱚᱸ ᱤᱧᱦᱚᱸ ᱮᱦᱚᱵ ᱫᱚ ᱵᱚᱛᱚᱨ ᱧᱚᱜ ᱜᱤᱧ ᱟᱹᱭᱠᱟᱹᱣᱮᱫ ᱠᱚ ᱛᱟᱦᱮᱱᱟ ᱮᱱᱛᱮ ᱵᱤᱧ ᱞᱮᱠᱟ ᱠᱚ ᱧᱮᱞᱚᱜᱼᱟ ᱥᱮ ᱤᱭᱟᱹ ᱧᱚᱜ ᱞᱮᱠᱟ ᱟᱫᱚ ᱟᱨᱚ ᱱᱚᱚᱭᱢ ᱞᱟᱹᱭᱠᱮᱫ ᱚᱠᱟ ᱠᱚ ᱟᱫᱚ ᱠᱟᱱᱟ ᱱᱚᱣᱟ ᱵᱟᱹᱫ ᱵᱟᱹᱭᱦᱟᱹᱲ ᱨᱮ ᱚᱱᱟ ᱨᱮᱱᱟᱜ ᱠᱟᱨᱚᱱ ᱫᱚ ᱱᱚᱼ ᱱᱤᱭᱟᱹ ᱠᱟᱱ ᱜᱮᱭᱟ ᱡᱮ ᱡᱟᱹᱥᱛᱤ ᱱᱮᱛᱟᱨ ᱚᱱᱟ ᱠᱷᱟᱫ ᱠᱚ ᱠᱮᱢᱤᱠᱮᱞ ᱵᱟᱞᱟ ᱵᱚᱱ ᱵᱮᱵᱚᱦᱟᱨ ᱫᱟ ᱚᱱᱮ ᱚᱱᱟ ᱠᱷᱟᱹᱛᱤᱨ ᱛᱮ ᱦᱟᱸᱜ ᱠᱚᱢ ᱪᱟᱵᱟᱜ ᱠᱟᱱᱟ᱾ ᱤᱧ ᱫᱩᱧ ᱢᱮᱱᱟ ᱱᱚᱣᱟ ᱛᱤᱱᱟᱹ ᱠᱷᱟᱫ ᱠᱚ ᱠᱟᱱᱟ ᱛᱤᱱᱟᱹ ᱤᱭᱟ ᱠᱚ ᱥᱮ ᱛᱤᱱᱟᱹᱜ ᱠᱚ ᱧᱟᱢᱚᱜ ᱠᱟᱱᱟ᱾
ᱚᱱᱟ ᱠᱚ ᱠᱚᱢ ᱵᱮᱵᱦᱟᱨ ᱠᱟᱛᱮᱫ ᱱᱚᱣᱟ ᱚᱠᱟᱠᱚ ᱜᱩᱨᱤᱡ ᱠᱚ ᱢᱮᱱᱟᱜᱼᱟ ᱥᱮ ᱟᱭᱢᱟ ᱡᱤᱱᱤᱥ ᱠᱚ ᱟᱵᱚ ᱠᱟᱛᱣᱭᱟ ᱨᱮᱠᱚ ᱢᱮᱱᱟᱜᱼᱟ ᱚᱱᱟ ᱠᱚᱵᱚᱱ ᱜᱤᱰᱤᱭ ᱢᱟ, ᱡᱮᱢᱚᱱ ᱱᱟᱯᱟᱭᱛᱮ ᱱᱚᱣᱟ ᱠᱷᱮᱛ ᱠᱚ ᱛᱟᱦᱮᱱ ᱛᱟᱵᱚᱱ, ᱟᱨ ᱱᱟᱯᱟᱭ ᱛᱮ ᱡᱟᱹᱥᱛᱤ ᱫᱤᱱ ᱱᱚᱣᱟ ᱠᱷᱮᱛ ᱛᱟᱦᱮ ᱢᱚᱛᱞᱚᱵ ᱠᱷᱮᱛ ᱦᱟᱥᱟ ᱛᱟᱦᱮᱸ ᱫᱟᱲᱮ ᱮᱱᱛᱮ ᱡᱩᱫᱤ ᱱᱚᱝᱠᱟ ᱜᱮ ᱠᱷᱟᱫᱽ ᱵᱚᱱ ᱵᱮᱵᱦᱚᱦᱟᱨ ᱠᱷᱟᱡ ᱫᱚ ᱠᱷᱮᱛ ᱦᱚᱸ ᱵᱟᱹᱲᱤᱡ ᱪᱟᱵᱟᱜᱼᱟ ᱟᱨ ᱱᱚᱝᱠᱟ ᱫᱤᱱ ᱦᱤᱡᱩᱜᱼᱟ ᱡᱮ ᱚᱱᱟ ᱨᱮ ᱠᱷᱮᱛᱨᱮ ᱪᱮᱫ ᱪᱟᱥ ᱜᱮ ᱵᱟᱝ ᱦᱤᱡᱩᱼᱟ᱾ ᱟᱫᱚ ᱟᱯᱮᱥᱮᱫ ᱪᱮᱫ ᱡᱟᱹᱥᱛᱤ ᱠᱚ ᱵᱮᱵᱚᱦᱟᱨᱟ ᱜᱩᱨᱤᱡ ᱠᱚᱠᱚ ᱵᱮᱵᱚᱦᱟᱨ ᱜᱮᱭᱟ ᱥᱮ ᱠᱷᱟᱹᱞᱤ ᱠᱷᱟᱫᱽ ᱜᱮ ᱦᱟᱸ?
ᱟᱞᱮ ᱥᱮᱫ ᱦᱚᱸ ᱢᱮᱱ ᱠᱮᱭᱟ ᱵᱟᱱᱟᱨ ᱜᱮᱠᱚ ᱵᱮᱣᱦᱟᱨᱟ ᱟᱨ ᱟᱞᱮᱭᱟᱜ ᱡᱚᱠᱷᱚᱱ ᱤᱧ ᱞᱟᱹᱭ ᱛᱟᱦᱚᱞᱮ ᱫᱚ ᱚᱠᱟ ᱴᱷᱮᱡ ᱟᱯᱷᱚᱨᱼᱟ ᱚᱸᱰᱮ ᱫᱚ ᱡᱟᱹᱥᱛᱤ ᱜᱮ ᱜᱩᱨᱤᱡ ᱞᱮ ᱞᱟᱜᱟᱣᱟ᱾ ᱟᱨ ᱯᱩᱨᱟᱹ ᱜᱩᱨᱤᱡ ᱫᱚ ᱛᱤᱱᱟᱹᱜ ᱛᱟᱦᱮᱱ ᱛᱟᱞᱮᱭᱟ ᱠᱟᱲᱟ ᱞᱮ ᱟᱹᱥᱩᱞ ᱵᱟᱲᱟ ᱠᱟᱫ ᱠᱚᱣᱟ ᱛᱚ ᱜᱩᱨᱤᱡ ᱫᱚ ᱛᱤᱱᱟᱹ ᱦᱩᱭᱩᱜᱼᱟ ᱡᱚᱛᱚ ᱡᱚᱛᱚᱞᱮ ᱞᱟᱜᱟᱣ ᱪᱚᱵᱟᱭᱟ ᱚᱸᱰᱮ ᱠᱷᱮᱛ ᱨᱮᱜᱮ ᱟᱫᱚ ᱟᱨᱦᱚᱸ ᱯᱟᱛᱞᱟ ᱯᱟᱛᱞᱟ ᱞᱮ ᱞᱟᱜᱟᱣᱮᱫ ᱜᱮ ᱡᱟᱛᱮ ᱚᱱᱟ ᱦᱟᱹᱨᱭᱟᱹᱲ ᱧᱚᱜ ᱧᱮᱞᱚ ᱥᱮ ᱵᱚᱞᱮ ᱡᱷᱟᱲ ᱧᱚᱜᱚᱜ ᱞᱟᱹᱜᱤᱫ ᱛᱮ ᱮᱱᱛᱮ ᱡᱚᱛᱚ ᱦᱚᱲ ᱠᱚ ᱞᱟᱜᱟᱣᱟᱜᱼᱟ ᱵᱷᱤᱴᱟᱢᱤᱱ ᱟᱨ ᱟᱨ ᱚᱱᱟ ᱠᱚᱫᱚ ᱚᱱᱟᱛᱮ ᱟᱞᱮ ᱦᱚᱸᱞᱮ ᱞᱟᱜᱟᱣᱟᱜ ᱜᱮᱭᱟ ᱟᱫᱚᱼᱼ ᱚᱱᱟ ᱦᱚᱧ ᱢᱮᱱᱟ ᱡᱮ ᱚᱱᱟ ᱚᱠᱟᱢ ᱞᱟᱹᱭ ᱠᱟᱟᱢ ᱡᱮ ᱡᱚᱠᱷᱚᱱ ᱟᱢ ᱵᱟᱨᱮ ᱵᱟᱨ ᱥᱟᱦᱟᱨᱮᱢ ᱞᱟᱜᱟᱣᱼᱼ ᱛᱚ ᱚᱱᱟ ᱦᱚᱸ ᱠᱷᱮᱛ ᱵᱟᱹᱧᱡᱟᱹᱨ ᱪᱟᱵᱟᱜᱼᱟ ᱢᱮᱱᱠᱷᱟᱱ ᱵᱟᱹᱲᱤᱡ ᱪᱟᱵᱟᱜᱼᱟ᱾ ᱥᱮ ᱯᱩᱨᱟᱹ ᱤᱭᱟᱹ ᱪᱟᱵᱟᱜᱼᱟ ᱠᱮᱴᱮᱡ ᱪᱟᱵᱟᱜᱼᱟ ᱵᱚᱞᱮ, ᱩᱱᱠᱩ ᱚᱠᱚᱭ ᱠᱚ ᱢᱮᱛᱟ ᱠᱚᱣᱟ ᱞᱮᱱᱰᱮᱫ ᱩᱱᱠᱩ ᱡᱚᱠᱷᱚᱱ ᱚᱸᱰᱮ ᱵᱟᱠᱚ ᱯᱟᱨᱚᱢ ᱫᱟᱲᱮᱭᱟᱜᱼᱟ ᱦᱟᱱᱛᱮ ᱱᱟᱛᱮ ᱛᱚ ᱚᱱᱟ ᱫᱚ ᱩᱱᱟᱹᱜ ᱚᱸᱰᱮ ᱵᱟᱝ ᱵᱚᱞᱚᱜᱼᱟ ᱡᱟᱦᱟᱱᱟᱜ ᱚᱱᱠᱟ ᱦᱚᱭ ᱠᱚᱥᱮ ᱚᱠᱥᱤᱡᱮᱱ ᱠᱚ, ᱪᱮᱫ ᱚᱱᱠᱟ ᱨᱮᱦᱮᱫ ᱫᱷᱟᱹᱨᱤᱡ ᱵᱟᱝ ᱪᱟᱞᱟᱜᱼᱟ ᱛᱚ ᱚᱱᱟ ᱨᱮᱦᱚᱸ ᱢᱤᱫ ᱯᱨᱳᱚᱵᱞᱮᱢ ᱥᱮᱢ ᱢᱮᱱᱠᱮᱭᱟ ᱚᱱᱠᱟ ᱦᱩᱭ ᱫᱟᱲᱮᱭᱟᱜᱼᱟ᱾ ᱟᱨ ᱢᱚᱸᱡᱽ ᱛᱮ ᱡᱚᱠᱷᱚᱱ ᱦᱟᱥᱟ ᱛᱟᱦᱮᱱᱟ ᱛᱚ ᱨᱮᱦᱮᱫ ᱦᱚᱸ ᱢᱚᱸᱡᱽ ᱛᱮ ᱫᱟᱹᱲ ᱫᱟᱲᱮᱭᱟᱜᱼᱟ᱾ ᱦᱟᱱᱛᱮ ᱱᱟᱛᱮ ᱛᱟᱲᱟᱢ ᱫᱟᱲᱮᱭᱟᱼᱟ᱾ ᱛᱚ ᱪᱟᱞᱟᱣ ᱠᱟᱛᱮᱜ ᱚᱱᱟ ᱢᱚᱸᱡᱽ ᱤᱭᱟᱹ ᱧᱟᱢ ᱫᱟᱲᱮᱭᱟᱜᱼᱟ ᱢᱮᱱᱠᱮᱭᱟ ᱚᱱᱠᱟ ᱵᱷᱤᱴᱟᱢᱤᱱ ᱢᱮᱱᱟᱜᱼᱟ ᱚᱱᱟᱨᱮ᱾ ᱦᱟᱥᱟ ᱨᱮ ᱚᱱᱟᱭ ᱴᱟᱱᱟᱣ ᱫᱟᱲᱮᱭᱟᱼᱟ ᱟᱨ ᱨᱟᱥ ᱥᱟᱦᱟᱨ ᱨᱮ ᱡᱚᱠᱷᱚᱱᱮᱢ ᱤᱭᱟᱹᱭᱟ ᱛᱚ ᱚᱱᱟ ᱫᱚ ᱥᱟᱦᱟᱨ ᱨᱮᱭᱟᱜ ᱜᱮ ᱛᱤᱱᱟᱹᱜ ᱢᱮᱱᱟᱜᱼᱟ ᱚᱸᱰᱮ ᱜᱮ ᱫᱷᱟᱹᱨᱤᱡ ᱜᱮ ᱯᱷᱤᱨ ᱚᱱᱟ ᱵᱟᱫᱽ ᱫᱚ ᱦᱟᱸᱜ ᱟᱨᱦᱚᱸ ᱞᱟᱜᱟᱣ ᱦᱩᱭᱩᱜ ᱛᱟᱢᱟ ᱛᱚᱵᱮ ᱜᱮ ᱠᱟᱹᱢᱤᱭᱟ ᱟᱨ ᱵᱟᱠᱟᱱ ᱫᱚ ᱵᱟᱭ ᱠᱟᱹᱤᱭᱟ᱾ ᱟᱫᱚ ᱟᱢᱜᱮ ᱱᱚᱭᱟ ᱨᱮ ᱪᱮᱫ ᱮᱢ ᱢᱮᱱ ᱦᱚᱪᱚᱭᱮᱫᱟ ᱱᱚᱣᱟ ᱠᱚ ᱵᱟᱨᱮᱛᱮ ᱵᱚᱞᱮ ᱪᱮᱫ ᱞᱮᱠᱟᱛᱮ ᱪᱮᱫ ᱞᱮᱠᱟ ᱢᱚᱸᱡᱽ ᱦᱩᱭᱩᱜᱼᱟ ᱡᱮ, ᱪᱮᱫ ᱞᱮᱠᱟ ᱵᱟᱝ᱾
ᱮᱠᱟᱞ ᱮᱠᱟᱞ ᱚᱠᱟᱴᱟᱜ ᱚᱱᱮ ᱠᱷᱟᱫ ᱠᱚᱵᱚᱱ ᱞᱟᱜᱟᱣᱟ ᱚᱱᱟ ᱠᱷᱟᱹᱛᱤᱨ ᱛᱮᱜᱮ ᱦᱟᱸ ᱱᱚᱣᱟ ᱞᱮᱸᱰᱮᱛ ᱠᱚᱫᱚ ᱠᱚ ᱜᱚᱡ ᱪᱟᱵᱟᱜ ᱠᱟᱱᱟ, ᱟᱨᱵᱚᱱ ᱵᱟᱲᱟᱭ ᱜᱮᱭᱟ ᱵᱚᱞᱮ ᱞᱮᱸᱰᱮᱛ ᱫᱚ ᱟᱵᱚ ᱪᱟᱹᱥᱤ ᱦᱚᱲ ᱞᱟᱹᱜᱤᱫ ᱟᱹᱰᱤ ᱠᱟᱨᱛᱤᱠ ᱞᱮᱠᱟ ᱠᱟᱱ ᱜᱮᱭᱟ ᱠᱚ ᱦᱟᱸᱜ᱾ ᱞᱮᱸᱰᱮᱫ ᱡᱩᱫᱤ ᱠᱷᱮᱛ ᱠᱚᱨᱮ ᱢᱚᱸᱡᱽ ᱜᱮᱠᱚ ᱛᱟᱦᱮᱱᱟ ᱛᱚᱵᱮ ᱱᱟᱯᱟᱭ ᱜᱮ᱾ ᱦᱩᱲᱩ, ᱪᱟᱣᱞᱮ ᱥᱮ ᱡᱟᱦᱟᱱᱟᱜ ᱜᱮ ᱦᱩᱭᱩᱜᱼᱟ ᱡᱩᱫᱤ ᱞᱮᱸᱰᱮᱫ ᱠᱚ ᱜᱚᱡ ᱪᱟᱵᱟᱜᱼᱟ ᱞᱮᱱ ᱠᱷᱟᱡ ᱫᱚ ᱢᱟᱱᱮ ᱦᱩᱲᱩ ᱪᱟᱥ ᱠᱚ ᱚᱝᱠᱟ ᱢᱚᱸᱡᱽ ᱵᱟᱝ ᱦᱩᱭᱩᱜᱼᱟ᱾ ᱮᱱᱛᱮ ᱞᱮᱸᱰᱮᱫ ᱜᱮ ᱦᱟᱸᱜ ᱱᱚᱣᱟ ᱠᱷᱮᱛ ᱫᱚᱠᱚ ᱱᱟᱯᱟᱭ ᱠᱚ ᱫᱚᱦᱚᱭᱮᱫᱟ᱾ ᱟᱫᱚ ᱢᱮᱱ ᱫᱟᱲᱮᱭᱟᱜᱼᱟ ᱠᱟᱹᱴᱤᱡ ᱠᱟᱹᱴᱤᱡ ᱡᱤᱱᱤᱥ ᱪᱤᱞᱤ ᱠᱚ ᱢᱮᱱᱟᱜ ᱠᱚᱣᱟ ᱡᱤᱵᱽ ᱡᱤᱭᱟᱹᱞᱤ ᱠᱚ᱾ ᱩᱱᱠᱩ ᱦᱚᱸ ᱟᱭᱢᱟ ᱟᱵᱚᱣᱟᱜ ᱤᱠᱳ ᱥᱤᱥᱴᱮᱢ ᱥᱮ ᱢᱮᱱ ᱫᱟᱲᱮᱭᱟᱜᱼᱟ ᱠᱷᱮᱛ ᱵᱟᱹᱭᱦᱟᱹᱲ ᱠᱚᱨᱮ ᱟᱭᱢᱟ ᱞᱮᱠᱟᱱ ᱨᱳᱞ ᱠᱚ ᱯᱞᱮᱹᱭᱫᱟ ᱦᱟᱸᱜ ᱢᱮᱱ ᱫᱟᱲᱮᱭᱟᱜ-ᱟᱢ᱾ ᱛᱚ ᱤᱧ ᱫᱩᱧ ᱢᱮᱱᱟ ᱱᱩ ᱠᱩ ᱨᱟᱹᱠᱷᱤ ᱡᱚᱜᱟᱣ ᱞᱟᱹᱠᱛᱤ ᱠᱟᱱᱟ ᱟᱹᱣᱲᱤ ᱜᱮ ᱱᱚᱝᱠᱟ ᱵᱟᱝ ᱜᱚᱡ ᱞᱟᱹᱠᱛᱤ ᱠᱟᱱᱟ᱾ ᱟᱫᱚ ᱟᱢ ᱪᱮᱫ ᱮᱢ ᱢᱮᱱ ᱫᱟ ᱱᱚᱣᱟ ᱠᱚ ᱵᱟᱵᱚᱫ? ᱛᱮ ᱪᱮᱫ ᱞᱮᱠᱟ ᱱᱚᱣᱟ ᱵᱚᱱ ᱨᱟᱹᱠᱷᱤ ᱡᱚᱜᱟᱣ ᱫᱟᱲᱮᱭᱟᱜᱼᱟ ᱡᱚᱢᱤ ᱠᱚ ᱦᱟᱸᱜ?
ᱟᱨ ᱞᱮᱸᱰᱮᱫ ᱚᱠᱟᱢ ᱢᱮᱱᱮᱫ ᱠᱟᱱ ᱱᱚᱣᱟ ᱤᱠᱳ ᱥᱤᱥᱴᱮᱢ ᱨᱮᱭᱟᱜ ᱱᱚᱣᱟ ᱦᱚᱸ ᱢᱤᱫᱴᱮᱱ ᱤᱧ ᱧᱮᱞ ᱟᱠᱟᱜᱼᱟ ᱡᱮ, ᱟᱢ ᱡᱟᱦᱟᱸᱭ ᱴᱟᱜ ᱡᱮᱞᱮ ᱢᱮᱱᱟᱭ ᱠᱟᱫᱮᱭᱟ ᱩᱱᱤ ᱦᱚᱸ ᱚᱠᱚᱭ ᱢᱚᱡᱽ ᱞᱟᱹᱜᱤᱫ ᱜᱮ ᱢᱮᱱᱟᱭ ᱠᱟᱫᱮᱭᱟ᱾ ᱡᱮ ᱟᱢ ᱚᱠᱚᱭ ᱴᱟᱜ-ᱮᱢ ᱢᱮᱱᱮᱜ ᱠᱟᱱᱟ ᱱᱩᱭ ᱫᱚ ᱪᱤᱞᱤ ᱦᱚᱸ ᱵᱟᱠᱚ ᱪᱤᱠᱟᱹᱭᱟ ᱵᱟᱹᱲᱤᱡ ᱡᱤᱱᱤᱥ ᱠᱟᱱᱟᱭ᱾ ᱛᱚ ᱩᱱᱤ ᱦᱚᱸ ᱚᱠᱚᱭ ᱴᱟᱜ ᱪᱚ ᱩᱱᱤ ᱠᱷᱟᱛ, ᱩᱱᱤᱭᱟᱜ ᱤᱭᱟᱹ ᱛᱮᱜᱮ ᱵᱚᱞᱮ ᱮᱴᱟᱜ ᱦᱚᱲᱟᱜ ᱞᱟᱡ ᱤᱭᱟᱹᱜ ᱛᱟᱭᱟ᱾ ᱯᱮᱨᱮᱡᱚᱜ ᱛᱟᱭᱟ ᱢᱮᱱ ᱠᱟᱛᱮᱫ ᱫᱚ ᱠᱟᱹᱴᱤᱡ ᱠᱟᱹᱴᱤᱡ ᱛᱤᱱᱟᱹᱜ ᱢᱮᱱᱟᱜ ᱠᱚᱣᱟ ᱞᱮᱸᱰᱮᱫ ᱠᱚ ᱥᱮ ᱪᱮᱞᱮ ᱠᱚ ᱩᱱᱠᱩ ᱠᱟᱹᱴᱤᱡ ᱠᱟᱹᱴᱤᱡ ᱩᱰᱟᱹᱜ-ᱟᱱ ᱡᱤᱱᱤᱥ ᱠᱚ᱾ ᱩᱱᱠᱩ ᱦᱚᱸ ᱪᱤᱠᱤ ᱪᱚ ᱠᱚ ᱡᱚᱢᱮᱫ ᱠᱚᱣᱟ ᱟᱨ ᱩᱱᱠᱩ ᱡᱚᱢ ᱠᱟᱛᱮᱫ ᱡᱤᱣᱮᱫ ᱠᱚ ᱛᱟᱦᱮᱱ ᱠᱟᱱᱟ᱾ ᱟᱞᱮᱭᱟᱜ ᱚᱸᱰᱮ ᱥᱤᱠᱬᱤᱡ ᱠᱚ ᱢᱮᱱᱟᱜ ᱠᱚᱣᱟ ᱤᱭᱟᱹ ᱨᱮ, ᱠᱷᱮᱛ ᱨᱮ᱾ ᱛᱚ, ᱩᱱᱠᱩ ᱫᱚ ᱚᱱᱟ ᱠᱚᱨᱮ ᱫᱚ ᱪᱤᱞᱤ ᱢᱮᱱᱠᱷᱟᱱ ᱩᱱᱠᱩ ᱵᱟᱫᱲᱩᱡ ᱚᱠᱚᱭ ᱠᱚ ᱢᱮᱛᱟ ᱠᱚ ᱠᱟᱱᱟ ᱩᱱᱠᱩ ᱠᱚ᱾ ᱡᱚᱢ ᱠᱚᱣᱟ ᱥᱮ ᱩᱱᱠᱩ ᱠᱟᱹᱴᱤᱡ ᱵᱟᱞᱟ ᱪᱤᱞᱤ ᱢᱮᱛᱟ ᱠᱚᱣᱟ ᱵᱷᱟᱹᱣᱞᱟᱹ ᱩᱱᱠᱩ ᱦᱚᱸᱠᱚ ᱫᱟᱹᱲ ᱠᱟᱛᱮ ᱠᱚ ᱡᱚᱢ ᱠᱟᱛᱮ ᱟᱠᱚᱣᱟᱜ ᱞᱟᱡ ᱠᱚ ᱞᱟᱹᱴᱩᱭ ᱛᱟᱠᱚᱣᱟ᱾ ᱟᱵᱚ ᱫᱚ ᱩᱱᱠᱩ ᱫᱚ ᱟᱹᱣᱲᱤ ᱜᱮᱵᱚᱱ ᱢᱮᱛᱟ ᱠᱚᱣᱟ ᱩᱱᱠᱩ ᱫᱚ ᱪᱟᱵᱟ ᱠᱚ ᱞᱟᱹᱜᱤᱫ ᱛᱮ᱾ ᱛᱚ, ᱚᱱᱠᱟ ᱠᱟᱱ ᱜᱮᱭᱟ ᱡᱟᱭᱜᱟ ᱡᱟᱭᱜᱟ ᱛᱮ ᱟᱵᱚ ᱚᱠᱟ ᱴᱟᱜ ᱵᱟᱹᱲᱤᱡ ᱵᱚᱱ ᱢᱮᱱᱟ ᱩᱱᱠᱩ ᱦᱚᱸ ᱚᱠᱚᱭ ᱟᱜ ᱢᱚᱡᱽ ᱞᱟᱹᱜᱤᱫ ᱜᱮ ᱢᱮᱱᱟᱭᱟ᱾ ᱛᱚ, ᱱᱚᱣᱟ ᱠᱚ ᱵᱟᱨᱮᱛᱮ ᱟᱢ ᱪᱮᱫ ᱮᱢ ᱢᱮᱱ ᱦᱚᱪᱚᱭᱫᱟ?
ᱦᱩᱸ, ᱱᱚᱜ-ᱚ ᱱᱤᱭᱟᱹ ᱟᱹᱰᱤ ᱫᱟᱢᱟᱱ ᱠᱟᱛᱷᱟᱢ ᱞᱟᱹᱭ ᱥᱚᱫᱚᱨ ᱠᱮᱫᱟ ᱡᱮ, ᱚᱠᱟ ᱴᱟᱜ ᱢᱮᱱᱟᱜᱼᱟ ᱤᱠᱳ ᱥᱤᱥ ᱴᱮᱢ ᱢᱟᱱᱮ ᱚᱠᱟᱴᱟᱜ ᱵᱟᱭᱳᱞᱚᱡᱤᱠᱮᱞ ᱪᱮᱱ ᱠᱚ ᱢᱮᱛᱟᱜ ᱠᱟᱱᱟ᱾ ᱱᱚᱣᱟ ᱫᱚ ᱟᱹᱰᱤ ᱢᱚᱸᱡᱽ ᱡᱤᱱᱤᱥ ᱠᱟᱱᱟ ᱟᱨ ᱪᱮᱫ ᱞᱮᱠᱟ ᱟᱵᱚ ᱦᱚᱸ ᱵᱚᱱ ᱧᱮᱞ ᱵᱟᱲᱟᱣ ᱠᱟᱫᱟ ᱡᱮ, ᱟᱵᱚ ᱥᱮᱡ ᱥᱮ ᱱᱚᱣᱟ ᱦᱚᱲ ᱠᱚ ᱵᱤᱧ ᱠᱚ ᱵᱚᱱ ᱜᱚᱡ ᱮᱫ ᱠᱚᱣᱟ᱾ ᱟᱫᱚ ᱵᱤᱧ ᱠᱚᱦᱚᱸ ᱟᱵᱚ ᱱᱚᱣᱟ ᱤᱠᱳ ᱥᱤᱥᱴᱮᱢ ᱞᱟᱹᱜᱤᱫ ᱟᱹᱰᱤ ᱯᱷᱟᱭᱫᱟ ᱡᱤᱱᱤᱥ ᱠᱟᱱ ᱜᱮᱭᱟ ᱠᱚ ᱡᱮ ᱵᱤᱧ ᱠᱚ ᱡᱩᱫᱤ ᱠᱚ ᱜᱚᱡ ᱪᱟᱵᱟ ᱞᱮᱱ ᱠᱷᱟᱡ ᱜᱩᱰᱩ ᱠᱚᱠᱚ ᱡᱟᱹᱥᱛᱤᱜᱼᱟ ᱦᱟᱸᱜ, ᱟᱫᱚ ᱜᱩᱰᱩ ᱠᱚ ᱡᱟᱹᱥᱛᱤ ᱞᱮᱱᱠᱷᱟᱡ ᱦᱩᱲᱩ ᱠᱚᱠᱚ ᱵᱟᱹᱲᱤᱡ ᱛᱟᱵᱚᱱᱟ᱾ ᱟᱫᱚᱢ ᱢᱮᱱ ᱫᱟᱲᱮᱭᱟᱜᱼᱟ ᱵᱚᱞᱮ ᱱᱚᱣᱟ ᱜᱩᱰᱩ ᱠᱚ ᱠᱚᱢ ᱠᱚ ᱞᱟᱹᱜᱤᱫ ᱦᱟᱸᱜ ᱵᱤᱧ ᱠᱚᱫᱚ ᱢᱮᱱᱟᱜ ᱠᱚᱣᱟ, ᱵᱤᱧ ᱠᱚᱠᱚ ᱛᱟᱦᱮᱱᱟ ᱛᱚᱵᱮ ᱜᱩᱰᱩ ᱠᱚᱠᱚ ᱠᱚᱢ ᱧᱚᱜ ᱠᱚᱣᱟ, ᱠᱚᱱᱴᱨᱳᱞ ᱠᱚ ᱫᱚᱦᱚᱭᱟ᱾ ᱛᱚ, ᱚᱱᱟᱛᱮ ᱤᱧ ᱦᱚᱸᱧ ᱢᱮᱱᱟ ᱡᱮ ᱡᱚᱛᱚ ᱜᱮ ᱱᱚᱣᱟ ᱯᱚᱨᱭᱟ ᱵᱚᱨᱚᱱ ᱞᱟᱹᱜᱤᱫ ᱥᱮ ᱱᱚᱣᱟ ᱤᱠᱳ ᱥᱤᱥᱴᱮᱢ ᱞᱟᱹᱜᱤᱫ ᱫᱚ ᱵᱮᱥ ᱜᱮᱭᱟ ᱠᱚ ᱦᱟᱸᱜ᱾ ᱟᱫᱚ ᱡᱚᱛᱚ ᱜᱮ ᱵᱟᱝ ᱜᱚᱡ ᱡᱟᱹᱨᱩᱲ ᱥᱮ ᱱᱚᱝᱠᱟᱱ ᱤᱭᱟᱹ ᱡᱟᱹᱨᱩᱲ ᱠᱟᱱᱟ ᱦᱟᱸᱜ᱾ ᱡᱟᱦᱟ ᱱᱟᱜ ᱜᱮ ᱠᱟᱱᱴᱨᱳᱞ ᱨᱮ ᱦᱩᱭᱩᱜ ᱡᱟᱹᱨᱩᱲ ᱤᱧᱟᱹᱜ ᱢᱮᱱ ᱫᱚ ᱟᱨ ᱟᱢ ᱟᱯᱮ ᱥᱮᱜ ᱪᱮᱜ ᱞᱮᱠᱟ ᱵᱤᱧ ᱠᱚ ᱟᱹᱣᱲᱤ ᱠᱚ ᱜᱚᱡ ᱵᱟᱲᱟᱭ ᱮᱫ ᱠᱚᱣᱟ ᱥᱮ ᱱᱚᱝᱠᱟ ᱪᱮᱫ ᱞᱮᱠᱟ?
ᱟᱞᱮ ᱥᱮᱜ ᱦᱟᱸᱜ ᱡᱚᱠᱷᱚᱱ ᱮᱢ ᱧᱮᱞᱟ ᱛᱚ ᱟᱞᱮ ᱥᱮᱫ ᱫᱚ ᱩᱱᱠᱩ ᱠᱚᱫᱚ ᱜᱚᱡ ᱫᱚ ᱜᱚᱡ ᱠᱚ‌ᱜᱮᱭᱟ ᱡᱚᱠᱷᱚᱱ ᱥᱟᱢᱱᱮ ᱨᱮ ᱦᱤᱡᱩᱜᱼᱟ ᱟᱨ ᱰᱷᱤᱨ ᱧᱚᱜ ᱦᱚᱲ ᱠᱚ ᱛᱟᱦᱮᱱᱟ ᱛᱚ ᱜᱚᱡ ᱠᱚ ᱜᱮᱭᱟ ᱠᱚ ᱟᱨ ᱟᱞᱮ ᱥᱮᱫ ᱡᱚᱠᱷᱚᱱ ᱮᱢ ᱧᱮᱞᱟ ᱛᱚ ᱢᱤᱜ ᱫᱚᱢᱠᱟᱧ ᱫᱤᱥᱟᱹᱭ ᱫᱟ ᱡᱮ ᱢᱤᱴᱮᱱ ᱡᱟᱢᱵᱽᱲᱩ ᱥᱮ ᱪᱤᱞᱤᱠ ᱠᱟᱱᱟᱭ ᱵᱟᱹᱧ ᱧᱮᱞ ᱴᱷᱤᱠ ᱞᱮᱫᱮᱭ-ᱟ ᱛᱚ ᱤᱧ ᱥᱩᱨ ᱥᱩᱨ ᱛᱮ ᱯᱟᱨᱚᱢ ᱱᱟ ᱟᱨ ᱩᱱᱤ ᱠᱚ ᱞᱟᱜᱟᱭ ᱥᱮ ᱠᱟᱱ ᱛᱦᱮᱱᱟ ᱢᱮᱱ ᱛᱮ ᱠᱚ ᱨᱟᱜ ᱮᱫ ᱠᱟᱱ ᱛᱟᱦᱮᱱᱟ ᱩᱱᱤ ᱥᱩᱨ ᱥᱩᱨ ᱨᱮ ᱛᱚ ᱟᱹᱰᱤ ᱢᱩᱥᱠᱤᱞ ᱚᱸᱰᱮ ᱡᱮ ᱤᱧ ᱵᱚᱛᱚᱨ ᱜᱤᱧ ᱵᱩᱡᱷᱟᱹᱣ ᱠᱮᱫᱟ ᱟᱨ ᱤᱧ ᱦᱚᱛᱚᱡ ᱛᱤᱧ ᱛᱟᱦᱮᱸ ᱠᱟᱱ ᱛᱮ ᱟᱨ ᱞᱟᱹᱴᱩᱭ ᱛᱟᱦᱮᱸ ᱠᱟᱱᱟ ᱟᱨ ᱢᱤᱫ‌ ᱴᱮᱡ ᱠᱤᱥᱱᱤ ᱜᱮᱨ ᱠᱟᱫᱮ ᱛᱟᱦᱮᱱᱟ ᱡᱟᱸᱜᱟ ᱟᱫᱚ ᱩᱱᱤ ᱜᱮ ᱨᱮ ᱠᱟᱱ ᱛᱟᱦᱮᱱᱟ ᱛᱤᱱᱟᱹᱜ ᱠᱤᱥᱱᱤ ᱡᱚᱛᱚ ᱠᱚ ᱦᱮᱡ ᱪᱟᱵᱟᱭ ᱱᱟ ᱟᱨ ᱩᱱᱤ ᱴᱷᱮᱡ ᱠᱚ ᱛᱷᱟᱯᱨᱟ ᱛᱷᱩᱯᱨᱩ ᱠᱟᱱ ᱛᱟᱦᱮᱱᱟ ᱟᱫᱚ ᱤᱧ ᱦᱚᱸ ᱢᱮᱨᱚᱢ ᱤᱧ ᱤᱫᱤ ᱠᱟᱜ ᱠᱚ ᱛᱮᱦᱮᱱᱟ ᱟᱫᱚ ᱨᱩᱣᱟᱹᱲ ᱜᱚᱫ ᱱᱟ ᱤᱧ ᱦᱚᱸ ᱚᱱᱛᱮ ᱠᱷᱚᱡ ᱜᱤ ᱟᱫᱚ ᱚᱱᱮ ᱚᱝᱠᱟ ᱠᱟᱱ ᱜᱮᱭᱟ ᱟᱨ ᱟᱞᱮ ᱥᱮᱜ ᱡᱚᱠᱷᱚᱱ ᱮᱢ ᱧᱮᱞ ᱛᱚ ᱚᱸᱰᱮ ᱫᱚ ᱵᱟ ᱠᱚ ᱜᱚᱡ ᱠᱚᱣᱟ ᱟᱞᱮ ᱥᱮᱜ ᱫᱚ ᱩᱱᱠᱩ ᱤᱭᱟᱹ ᱠᱚᱫᱚ ᱩᱝᱠᱩ ᱛᱮᱧ ᱞᱮ. ᱭ ᱭᱟᱫ ᱠᱚ, ᱟᱵᱤᱱ ᱠᱚᱫᱚ ᱦᱟᱸᱜ ᱜᱩᱰᱩ ᱜᱮ ᱜᱮ ᱡᱟ. ᱥᱛᱤ ᱠᱚ ᱜᱚᱡᱽ ᱵᱟᱥ ᱜᱩᱰᱩ ᱥᱟᱨᱜᱟ ᱦᱚ ᱱᱩᱠᱩ ᱫᱚ ᱟᱹᱰᱤ ᱡᱟᱹᱛᱤ ᱠᱚ ᱜᱚᱡᱽ ᱠᱚᱣᱟ, ᱛᱚ ᱦᱮᱸ ᱢᱟ ᱟᱹᱰᱤ ᱜᱟᱱ ᱜᱮ ᱥᱩᱢᱳᱭ ᱢᱟ ᱦᱩᱭᱮᱱ ᱛᱟᱞᱟᱝᱟ ᱢᱩᱪᱟᱹᱫ ᱨᱮ ᱢᱤᱫᱵᱟᱨ ᱠᱟᱛᱷᱟ ᱠᱚ ᱢᱮᱱᱟᱜ ᱠᱷᱟᱱ ᱢᱟ ᱨᱚᱲ ᱢᱮ ᱟᱨ ᱵᱟᱝᱠᱷᱟᱱ ᱱᱚᱰᱮ ᱜᱮᱞᱟᱝ ᱢᱩᱪᱟᱹᱫ ᱵᱟᱲᱟ ᱠᱟᱜᱼᱟ ᱾
ᱮᱠᱟᱞ ᱮᱠᱟᱞ ᱢᱩᱪᱟᱹᱫ ᱨᱮ ᱱᱚᱭᱟ ᱜᱮᱧ ᱢᱮᱱᱟ ᱡᱮ ᱛᱤᱱᱟᱹᱜ ᱡᱤᱵᱽᱡᱤᱭᱟᱹᱞᱤ ᱠᱚ ᱢᱮᱱᱟᱜ ᱠᱚᱣᱟᱜ ᱟᱛᱷᱟᱣᱲᱤ ᱠᱟᱛᱮ ᱵᱟᱵᱩᱱ ᱜᱚᱡ ᱠᱚᱢᱟ ᱾ ᱩᱱᱠᱩ ᱦᱚᱸ ᱢᱤᱫᱴᱟᱱ ᱡᱤᱣᱤᱭᱟᱱ ᱠᱟᱱ ᱜᱮᱭᱟᱠᱚ ᱟᱨ ᱛᱤᱱᱟᱹᱜ ᱤᱠᱳ ᱥᱤᱥᱴᱮᱢ ᱨᱮ ᱟᱹᱰᱤ ᱢᱚᱸᱡᱽ ᱨᱳᱞ ᱠᱚ ᱯᱞᱮ ᱭᱮᱫᱟ ᱦᱟᱸᱜ ᱫᱚ ᱱᱚᱜ-ᱚ ᱱᱚᱝᱠᱟ ᱵᱟᱲᱟ ᱠᱟᱛᱮ ᱜᱮ ᱢᱟ ᱱᱚᱰᱮ ᱜᱮᱞᱟᱝ ᱢᱩᱪᱟᱹᱫ ᱞᱮᱠᱷᱟᱡ ᱟᱹᱰᱤ ᱢᱚᱸᱡᱽ ᱾ ᱤᱧ ᱥᱮᱜ ᱠᱷᱚᱡ ᱦᱚᱸ ᱟᱭᱢᱟ